ᱛᱮ ᱡᱚᱦᱟᱨ ᱜᱮ᱾
ᱦᱳᱭ ᱜᱚᱝᱠᱮ ᱡᱚᱦᱟᱨ ᱜᱮ, ᱡᱚᱦᱟᱨ᱾
ᱨᱚᱲ ᱠᱚᱵᱮᱱ ᱟᱸᱧᱡᱚᱢ ᱧᱟᱢᱮᱜᱼᱟ ᱛᱚ᱾
ᱦᱮᱸ ᱜᱚᱝᱠᱮ ᱨᱚᱲ ᱫᱚ ᱱᱟᱦᱟᱜ ᱦᱮᱸ ᱱᱟᱯᱟᱭ ᱜᱮᱞᱤᱧ ᱟᱸᱡᱚᱢ᱾ ᱜᱮ ᱟᱵᱮᱱᱟᱜ ᱜᱮ ᱟᱨ ᱫᱚ ᱟᱹᱞᱤᱧᱟᱜ ᱜᱮ ᱱᱟᱦᱟᱜ ᱚᱠᱟ ᱞᱮᱠᱟ ᱵᱮᱱ ᱟᱸᱡᱚᱢ ᱫᱟ?
ᱦᱮᱸ ᱟᱵᱤᱱᱟᱜ ᱦᱚᱸ ᱢᱚᱸᱡᱽ ᱜᱮ ᱟᱸᱡᱚᱢᱚᱜ ᱠᱟᱱᱟ᱾
ᱟᱪᱪᱷᱟ ᱟᱪᱪᱷᱟ ᱛᱟᱦᱚᱞᱮ ᱜᱚᱝᱠᱮ ᱱᱟᱦᱟᱜ ᱮᱸ ᱩᱱ ᱟᱪᱪᱷᱟ ᱨᱚᱯᱚᱲ ᱮᱱᱟᱱᱟᱜ ᱢᱟᱱᱮ ᱮᱱᱟᱱ ᱵᱚᱞᱛᱮ ᱪᱮᱫ ᱞᱮᱠᱟ? ᱠᱮ ᱱᱚᱜᱼᱚᱭ ᱵᱤᱨᱼᱵᱩᱨᱩ ᱨᱮᱱᱟᱜ ᱜᱮᱛᱚ ᱟᱹᱰᱤ ᱜᱚᱴᱟᱝ ᱢᱮᱱᱟᱜᱼᱟ ᱟᱫᱚ ᱚᱱᱟᱜᱮ ᱠᱟᱹᱴᱤᱡ ᱟᱨᱚ ᱵᱮᱥ ᱧᱚᱜ ᱛᱮ ᱨᱚᱯᱚᱲ ᱞᱮᱱᱠᱷᱟᱱ ᱦᱳᱭ ᱛᱚ ᱮᱸ ᱟᱞᱟᱝᱼᱟ ᱟᱞᱟᱝᱼᱟ ᱨᱚᱯᱚᱲ ᱛᱮ ᱵᱩᱦᱩᱛ ᱦᱚᱲ ᱠᱚ ᱮᱸ ᱢᱤᱫᱴᱮᱱ ᱵᱮᱥ ᱵᱩᱜᱤ ᱵᱟᱹᱲᱤᱡ ᱠᱩ ᱵᱩᱡᱽ ᱫᱟᱲᱮᱭᱟᱜᱼᱟ ᱦᱮᱸ ᱥᱮ ᱵᱟᱝ? ᱦᱳᱭ ᱦᱳᱭ᱾ ᱦᱟᱯᱮᱱ ᱫᱤᱱ ᱨᱮ ᱟᱫᱚ ᱜᱚᱝᱠᱮ ᱚᱱᱮ ᱡᱟᱦᱟᱱᱟᱜ ᱛᱟᱞᱮ ᱵᱤᱞᱤ ᱦᱮᱸ ᱥᱮ ᱵᱟᱝ? ᱟᱫᱚ ᱛᱟᱞᱮ ᱵᱤᱞᱤ ᱫᱚ ᱜᱚᱝᱠᱮ ᱦᱮᱸ ᱟᱞᱮ ᱯᱟᱦᱟᱴᱟ ᱥᱮᱡ ᱫᱚ ᱱᱟᱦᱟᱜ ᱱᱤᱭᱟᱹ ᱵᱟᱨ ᱫᱚ ᱱᱟᱦᱟᱜ ᱡᱟᱣ ᱥᱮᱨ ᱡᱟᱣ ᱡᱟᱣ ᱥᱮᱨᱢᱟ ᱜᱮ ᱱᱟᱦᱟᱜ ᱢᱮᱱᱫᱚ ᱦᱩᱭ ᱵᱟᱲᱟᱜ ᱜᱮᱭᱟ ᱢᱮᱱᱠᱷᱟᱱ ᱱᱤᱭᱟᱹ ᱥᱮᱨᱢᱟ ᱫᱚ ᱱᱟᱦᱟᱜ ᱜᱚᱝᱠᱮ ᱟᱞᱮ ᱯᱟᱦᱟᱴᱟ ᱥᱮᱡ ᱫᱚ ᱦᱩᱰᱤᱧ ᱧᱚᱜ ᱜᱮᱭᱟ᱾ ᱡᱚ ᱠᱚ ᱛᱟᱞᱮ ᱡᱚ, ᱟᱫᱚ
ᱪᱮ ᱫᱚ ᱢᱟᱱᱮ ᱛᱟᱞᱮ ᱢᱟ ᱡᱚ ᱟᱠᱟᱱ ᱨᱮᱫᱚ ᱢᱟ ᱵᱤᱞᱤᱜ ᱜᱮᱭᱟ ᱛᱟᱞᱮ ᱢᱟ ᱦᱮᱸ ᱥᱮ ᱵᱟᱝ?
ᱦᱳᱭ ᱜᱚᱝᱠᱮ ᱵᱤᱞᱤ᱾
ᱦᱮᱸ ᱦᱮᱸ ᱦᱮᱸ ᱛᱟᱦᱚᱞᱮ ᱵᱤᱞᱤ ᱠᱟᱛᱮᱜ ᱫᱚ ᱟᱯᱮ ᱫᱚ ᱪᱮᱫ ᱞᱮᱠᱟ ᱠᱟᱛᱮᱜ ᱯᱮ ᱡᱚᱢ ᱜᱮᱭᱟ? ᱢᱟᱱᱮ
ᱟᱪᱪᱷᱟ ᱟ
ᱚᱱᱟ ᱯᱤᱴᱷᱟᱹ ᱠᱟᱛᱮᱜ ᱥᱮ ᱪᱮᱜᱠᱟ ᱠᱟᱛᱮᱜ? ᱢᱟᱱᱮ
ᱟᱪᱪᱷᱟ ᱪᱟ ᱦᱳᱭ ᱦᱳᱭ ᱦᱳᱭ ᱜᱚᱝᱠᱮ ᱟᱞᱮ ᱥᱮᱫ ᱫᱚ ᱱᱟᱦᱟᱸᱜ ᱢᱮᱱᱫᱚ ᱚᱱᱟ ᱯᱤᱴᱷᱟᱹ ᱠᱟᱛᱮᱫ ᱦᱚᱸ ᱢᱟᱱᱮ ᱛᱟᱞᱮ ᱨᱮᱱᱟᱜ ᱛᱚ ᱢᱟᱱᱮ ᱟᱹᱰᱤ ᱜᱚᱴᱟᱝ ᱯᱤᱴᱷᱟᱹ ᱜᱟᱱᱚᱜᱼᱟ ᱜᱚᱝᱠᱮ ᱰᱩᱸᱵᱩᱜ ᱯᱤᱴᱷᱟᱹ ᱜᱟᱱᱚᱜᱼᱟ ᱯᱟᱛᱲᱟ ᱯᱤ ᱴᱷᱟᱹ ᱜᱟᱱᱚᱜᱼᱟ ᱛᱟᱯᱚᱨᱮ ᱚᱱᱮ ᱚᱱᱟ ᱪᱮᱜ ᱡᱟᱦᱟᱸ ᱵᱚᱱ ᱢᱮᱛᱟᱜ ᱠᱟᱱ ᱪᱷᱟᱠᱟᱣ ᱠᱚ ᱯᱤᱴᱷᱟᱹ᱾
ᱦᱩᱸ ᱦᱩᱸ᱾ ᱢᱟᱱᱮ ᱯᱳᱠᱚᱳᱲᱤ ᱞᱮᱠᱟ ᱡᱟᱦᱟᱸ ᱠᱚ ᱞᱟᱹᱭᱟᱜ ᱠᱟᱱ ᱥᱩᱱᱩᱢ ᱛᱮ ᱦᱮᱸ ᱥᱮ ᱵᱟᱝ? ᱦᱩᱸ᱾
ᱚ ᱟᱪᱪᱷᱟ᱾ ᱟᱫᱚ ᱱᱟᱦᱟᱜ ᱜᱚᱝᱠᱮ ᱟᱯᱮ ᱯᱟᱦᱟᱴᱟ ᱥᱮᱡ ᱫᱚ ᱱᱟᱦᱟᱜ ᱱᱤᱭᱟᱹ ᱫᱚ ᱚᱠᱟ ᱞᱮᱠᱟ ᱢᱟ ᱟᱵᱮᱱ ᱠᱟᱹᱴᱤᱡ ᱞᱟᱹᱭᱟᱜ ᱵᱮᱱ᱾
ᱟᱞᱮᱥᱮᱫ ᱢᱟ ᱦᱟᱲᱟᱢ ᱦᱟᱯᱲᱟᱢ ᱠᱚᱠᱚ ᱞᱟᱹᱭ ᱠᱟᱫᱟ ᱞᱟᱦᱟ ᱛᱮᱢᱟ ᱤᱭᱟᱹ ᱛᱟᱞᱮ ᱠᱚᱫᱚ ᱡᱚᱠᱷᱚᱱ ᱥᱩᱱᱩᱢ ᱠᱚ ᱠᱤᱨᱤᱧ ᱨᱮᱱᱟᱜ ᱥᱟᱢᱚᱨᱛᱷᱚ ᱵᱟᱝ ᱛᱟᱦᱮᱱ ᱛᱟᱠᱚ ᱛᱟᱦᱮᱸᱫ ᱢᱟᱱᱮ ᱯᱤᱴᱷᱟᱹ ᱠᱚ ᱨᱮᱱᱟᱜ ᱩᱱᱟᱹᱜ ᱴᱟ ᱠᱷᱩᱵ ᱴᱟᱱ ᱫᱚ ᱵᱟᱝ ᱛᱟᱦᱮᱱ ᱛᱟᱠᱚ ᱛᱟᱦᱮᱸᱫ ᱛᱚᱠᱷᱚᱱ ᱫᱚ ᱴᱷᱤᱠ ᱜᱤᱭᱟᱥᱮ ᱦᱟᱲᱟᱢ ᱠᱚᱠᱚ ᱞᱟᱹᱭ ᱛᱟᱦᱮᱸᱫ ᱢᱟ, ᱤᱭᱟᱹ ᱨᱟᱯᱟᱜ ᱠᱟᱛᱮ ᱮᱫ ᱦᱚᱸᱠᱚ ᱡᱚᱢ ᱛᱟᱦᱮᱸᱫ ᱢᱟ ᱛᱟᱞᱮ ᱢᱟ᱾
ᱚ ᱟᱪᱪᱷᱟ ᱟᱪᱪᱷᱟ᱾
ᱦᱩᱸ ᱟᱨ ᱟᱞᱮ ᱦᱚᱸᱞᱮ ᱡᱚᱢ ᱵᱟᱲᱟ ᱠᱟᱫᱟ᱾ ᱢᱟᱱᱮ ᱠᱟᱹᱴᱤᱡ ᱨᱮ ᱦᱟᱲᱟᱢ ᱦᱟᱯᱲᱟᱢ ᱠᱚᱣᱟ ᱚᱱᱮ ᱞᱟᱹᱭ ᱠᱟᱛᱮᱜ᱾ ᱟᱜ ᱞᱟᱹᱭ ᱟᱠᱚ ᱠᱟᱹᱴᱤᱡ ᱠᱚ ᱡᱚᱠᱷᱚᱱ ᱞᱮ ᱛᱟᱦᱮᱸ ᱠᱟᱱᱟ᱾ ᱛᱚᱠᱷᱚᱱ ᱞᱮ ᱞᱟᱹᱭ ᱮᱫ ᱛᱟᱦᱮᱸ ᱡᱮ ᱠᱟᱹᱴᱤᱡ ᱡᱚᱢ ᱵᱟᱲᱟᱭ ᱦᱳᱭᱳᱜᱼᱟ᱾ ᱪᱮᱫ ᱠᱟ ᱵᱩᱡᱷᱟᱹᱜᱼᱟ᱾ ᱠᱤ, ᱢᱟᱱᱮ ᱛᱟᱞᱮ ᱵᱷᱟᱜᱮ ᱜᱮ ᱵᱩᱡᱷᱟᱹᱜᱼᱟ ᱢᱟᱱᱮ ᱨᱟᱯᱟᱜ ᱠᱟᱛᱮᱜ ᱡᱚᱢ ᱦᱚᱸ᱾ ᱟᱨ ᱤᱭᱟᱹ ᱯᱤᱴᱷᱟᱹ ᱠᱟᱛᱮ ᱮᱫ ᱢᱟ ᱟᱨᱦᱚ ᱵᱷᱟᱜᱮ ᱵᱩᱡᱷᱟᱹᱜᱼᱟ᱾
ᱟᱪᱪᱷᱟ, ᱨᱟᱯᱟᱜ ᱠᱟᱛᱮ ᱮᱫ ᱨᱮᱦᱚᱸ ᱵᱷᱟᱞᱮ ᱜᱮ ᱵᱩᱡᱩᱜᱼᱟ ᱵᱟᱝ? ᱟᱪᱪᱷᱟ ᱡᱟᱭᱦᱳ ᱜᱚᱝᱠᱮ, ᱚᱱᱟ ᱫᱚ ᱫᱚᱢᱮᱠ ᱢᱟᱱᱮ ᱵᱟᱲᱟᱭ ᱵᱟᱝ ᱛᱟᱦᱮᱸ ᱠᱟᱱᱟ᱾ ᱟᱫᱚ ᱦᱳᱭᱛᱳ ᱦᱮᱸ ᱚᱱᱠᱟ ᱠᱟᱛᱮ ᱜᱮ ᱦᱳᱭᱛᱳ ᱛᱚᱜᱛᱚ ᱱᱤᱭᱟᱹ ᱠᱚ ᱨᱮᱱᱟᱜ ᱦᱚᱭᱛᱚ ᱵᱟᱲᱟᱭ ᱫᱚᱠᱚ ᱵᱟᱲᱟᱭ ᱫᱟᱲᱮᱭᱟᱜᱼᱟ ᱾ᱱᱤᱡᱮ ᱠᱟᱹᱴᱤᱡ ᱵᱟᱲᱟᱭ ᱵᱟᱹᱱᱩᱜᱼᱟ᱾
ᱦᱩᱸ ᱦᱩᱸ ᱦᱩᱸ ᱟᱨ ᱢᱟᱱᱮ ᱟᱯᱮ ᱫᱚ ᱪᱮᱫ ᱪᱮᱫ ᱠᱟ ᱠᱟᱛᱮ ᱯᱮ ᱢᱟᱱᱮ ᱯᱮ ᱚᱱᱟ ᱠᱷᱤᱨ ᱫᱚᱯᱮ ᱩᱰᱩᱠᱟ᱾ ᱩᱰᱩᱠ ᱠᱟᱛᱮ ᱮᱫ ᱯᱮ ᱯᱤᱴᱷᱟᱹᱭᱟ, ᱢᱟᱱᱮ
ᱟᱪᱪᱷᱟ, ᱦᱳᱭ ᱦᱳᱭ ᱮᱸᱜ᱾ ᱢᱤᱫᱴᱮᱱ ᱫᱚ ᱜᱚᱝᱠᱮ, ᱟᱫᱚ ᱟᱞᱮ ᱢᱮᱱ ᱞᱮᱠᱷᱟᱱ ᱫᱚ ᱚᱱᱮ ᱢᱤᱫᱴᱮᱱ ᱦᱟᱺᱵᱩᱲ ᱠᱟᱛᱮᱫ ᱵᱚᱱ ᱡᱚᱢ ᱜᱮᱭᱟ᱾
ᱚ ᱟᱪᱪᱷᱟ, ᱟᱪᱪᱷᱟ᱾ ᱛᱟᱦᱚᱞᱮ ᱟᱯᱮ ᱫᱚ ᱯᱤᱴᱷᱟᱹ, ᱡᱚᱠᱷᱚᱱ ᱯᱮ ᱯᱤᱴᱷᱟᱹᱭᱟ ᱟᱨ ᱠᱤ ᱦᱮᱸ ᱾ ᱯᱤᱴᱷᱟᱹ ᱞᱟᱦᱟ ᱞᱟᱦᱟᱨᱮ ᱚᱱᱟ ᱛᱟᱞᱮ, ᱛᱟᱞᱮ ᱫᱚ ᱢᱟᱱᱮ ᱪᱮᱫ ᱛᱮᱯᱮ ᱜᱷᱟᱟᱥᱟᱣ ᱜᱮᱭᱟ᱾ ᱚᱱᱟ ᱵᱟᱡᱟᱨ ᱨᱮ ᱡᱟᱦᱟᱸ ᱧᱟᱢᱚᱜ ᱚᱱᱮ ᱚᱱᱟ ᱜᱷᱟᱟᱥᱟᱣ ᱛᱮᱱᱟᱜ ᱥᱮ ᱯᱟᱨᱠᱚᱢ ᱠᱚᱨᱮᱫ ᱥᱮ ᱡᱟᱦᱟᱱᱟᱜ ᱤᱭᱟᱹ ᱠᱚᱨᱮᱫ᱾
ᱤᱭᱟᱹ ᱚᱱᱟ ᱫᱚ ᱜᱚᱝᱠᱮ ᱟᱞᱮ ᱫᱚᱞᱮ ᱱᱚᱜᱼᱚᱭ ᱱᱚᱝᱠᱟᱭᱼᱟ, ᱤᱭᱟᱹ ᱢᱟᱱᱮ ᱚᱱᱟ, ᱚᱱᱟ ᱨᱮ ᱢᱟᱱᱮ ᱠᱟᱰᱮᱡ ᱠᱷᱟᱹᱲ ᱠᱟᱛᱮ ᱦᱮᱸ,
ᱦᱩᱸ
ᱠᱟᱰᱮᱡ ᱠᱷᱟᱹᱲ ᱠᱟᱛᱮ ᱟᱹᱪᱩᱨ ᱞᱮᱠᱷᱟᱡ ᱚᱱᱟ ᱨᱮᱱᱟᱜ ᱢᱟᱱᱮ ᱮ ᱚᱱᱟ ᱥᱚᱝᱠ ᱦᱳᱭ ᱦᱳᱭ ᱚᱱᱠᱟ ᱠᱷᱟᱹᱛᱤᱨ ᱩᱵᱷᱟᱣᱟᱹ ᱜᱚᱝᱠᱮ, ᱟᱫᱚ ᱟᱯᱮ ᱯᱟᱦᱴᱟ ᱥᱮᱫ ᱫᱚ ᱚᱠᱟ ᱞᱮᱠᱟ ᱱᱤᱭᱟᱹ ᱫᱚ
ᱟᱞᱮ ᱥᱮᱫ ᱫᱚ ᱱᱚᱝᱠᱟ ᱢᱟᱱᱮ ᱛᱟᱞᱮ ᱠᱚ ᱦᱟᱞᱟᱝ ᱟᱹᱜᱩ ᱠᱮᱫ ᱜᱮ ᱦᱮᱸ ᱥᱮ᱾ ᱛᱟᱞᱮ ᱥᱮᱛᱟᱜ ᱨᱮ, ᱥᱮᱛᱟᱜ ᱨᱮ ᱡᱩᱫᱤ ᱵᱟᱢ ᱪᱟᱞᱟᱜᱼᱟ ᱛᱟᱞᱮ ᱦᱚᱸ ᱵᱟᱢ ᱧᱟᱢᱟ᱾ ᱢᱟᱱᱮ ᱟᱞᱮ ᱥᱮᱫ ᱫᱚ, ᱢᱟᱱᱮ ᱟᱞᱮ ᱥᱮᱫ ᱫᱚᱢᱮ ᱠᱚ ᱴᱷᱤᱠ ᱜᱮᱭᱟ ᱟᱞᱮ ᱥᱮᱫ ᱫᱚ ᱛᱟᱞᱮ ᱫᱚ ᱟᱨ ᱠᱤ ᱾ ᱢᱟᱱᱮ ᱥᱮᱛᱟᱜ ᱨᱮ ᱪᱟᱞᱟᱜ ᱦᱳᱭᱳᱜᱼᱟ᱾ ᱥᱮᱛᱟᱜ ᱨᱮ ᱪᱟᱞᱟᱣ ᱠᱟᱛᱮ ᱛᱟᱞᱮ ᱠᱚᱢ ᱟᱹᱜᱩ ᱠᱮᱫᱟ᱾ ᱛᱟᱞᱦᱮ ᱚᱱᱟ ᱛᱟᱜ ᱚᱱᱟ ᱛᱟᱞᱮ ᱢᱟ ᱜᱷᱟᱥᱟᱣ ᱫᱚ ᱵᱟᱝ ᱜᱟᱱᱚᱜ᱾ ᱛᱟᱨᱯᱚᱨᱮᱨ ᱫᱤᱱ ᱠᱚ ᱜᱷᱟᱥᱟᱣᱟ ᱢᱤᱫ ᱫᱤᱱ ᱠᱚ ᱵᱷᱟᱜᱮ ᱴᱷᱤᱠ ᱠᱚ ᱵᱤᱞᱤ ᱦᱚᱪᱚᱣᱟᱜᱼᱟ᱾ ᱢᱟᱱᱮ ᱠᱟᱹᱴᱤᱡ ᱞᱟᱹᱵᱤᱫ ᱦᱚᱪᱚᱣᱟᱜᱼᱟ ᱠᱚ ᱾ᱛᱟᱨᱯᱚᱨ ᱠᱚ ᱤᱭᱟᱹ ᱠᱮᱫ ᱜᱮ, ᱛᱟᱨᱯᱚᱨ ᱠᱟᱹᱴᱤᱡ ᱠᱚ ᱨᱟᱯᱟᱜ ᱟᱫᱟ ᱴᱷᱤᱠ ᱟᱪᱷᱮ᱾ ᱛᱟᱦᱚᱞᱮ ᱮᱲᱮ ᱠᱷᱟᱱ ᱜᱟᱵᱮ ᱠᱟᱹᱴᱤᱡ ᱵᱷᱟᱜᱮ ᱧᱚᱜ ᱩᱰᱩᱠᱚᱜᱼᱟ᱾ ᱛᱟᱦᱚᱞᱮ ᱠᱷᱚᱡ ᱨᱟᱯᱟᱜᱼᱟᱜ ᱜᱮ ᱛᱟᱯᱚᱨ ᱫᱟᱜ ᱫᱩᱞ ᱠᱟᱛᱮ ᱮᱫ᱾ ᱚᱱᱟ, ᱚᱱᱟ ᱡᱟᱦᱟᱸ ᱛᱟᱞᱮ ᱨᱮᱱᱟᱜ ᱚᱱᱟ ᱯᱮᱭᱟ ᱤᱭᱟᱹ ᱛᱟᱦᱮᱱᱟ ᱟᱹᱠᱷᱤ ᱞᱮᱠᱟ᱾ ᱛᱟᱦᱚᱞᱮ ᱚᱱᱟ, ᱚᱱᱮ ᱚᱱᱟ ᱪᱮᱛᱟᱱ ᱨᱮᱱᱟᱜ ᱚᱱᱟ ᱪᱷᱟᱞ ᱛᱮ ᱡᱟᱦᱟᱸ ᱚᱱᱮ ᱦᱮᱸᱫᱮ ᱦᱮᱸᱫᱮ ᱚᱱᱟ ᱫᱚᱠᱚ ᱪᱷᱟᱲᱟᱣᱼᱟ᱾ ᱪᱷᱟᱲᱟᱣ ᱠᱟᱛᱮ ᱚᱱᱮ ᱢᱮᱫᱴᱟᱝ ᱵᱟᱼᱼ ᱵᱟᱡᱟᱨ ᱨᱮ ᱢᱮᱫᱴᱟᱝ ᱜᱷᱟᱥᱟᱣᱟᱜ ᱧᱟᱢᱚᱜᱼᱟ᱾ ᱴᱷᱤᱠ ᱟᱪᱷᱮ ᱦᱳᱭ ᱚᱱᱟ ᱜᱷᱟᱥᱪ ᱜᱷᱟᱥᱟᱣ ᱛᱮ ᱜᱷᱟᱥᱟᱣ ᱠᱮᱫᱟ᱾ ᱛᱟᱯᱚᱨᱮ ᱜᱷᱟᱥᱟᱣ ᱠᱟᱛᱮ ᱚᱱᱟ ᱠᱷᱤᱨ ᱡᱟᱦᱟᱸ ᱩᱰᱩᱠᱚᱜ᱾ ᱚᱱᱟ ᱠᱚ ᱤᱭᱟᱹ ᱵᱟᱲᱟ ᱠᱮᱫᱟ ᱾ ᱢᱟᱱᱮ ᱚᱱᱟ ᱡᱟᱦᱟᱸ ᱤᱭᱟᱹ ᱛᱮᱠᱚ ᱛᱟᱦᱮᱱᱟ ᱚᱱᱟ ᱩᱵ ᱞᱮᱠᱟ ᱟᱨ ᱠᱤ᱾ ᱡᱟᱦᱟᱸ ᱠᱚ ᱚᱱᱟ ᱤᱭᱟᱹ ᱛᱟᱞᱮ ᱨᱮᱱᱟᱜ ᱤᱭᱟᱹ ᱠᱚ ᱩᱰᱩᱠᱚᱜᱼᱟ᱾ ᱚᱱᱟ ᱠᱚ ᱪᱷᱟᱲᱟᱣ ᱵᱟᱲᱟ ᱠᱟᱛᱮ ᱮᱫ, ᱚᱱᱟ ᱪᱷᱟᱹᱞᱤ ᱛᱮᱠᱚ ᱤᱭᱟᱹ ᱦᱚᱭ ᱪᱷᱟᱲᱟᱣᱼᱟ ᱢᱟᱱᱮ ᱡᱟᱦᱟᱸ ᱟᱵᱚ ᱦᱚᱞᱚᱝ ᱵᱚᱱ ᱤᱭᱟᱹᱭᱼᱟ ᱡᱟᱦᱟᱸ ᱪᱟᱞᱟᱭ ᱟᱵᱚᱱ ᱦᱳᱭ ᱚᱱᱠᱟ ᱜᱮ ᱚᱱᱟ, ᱚᱱᱟ ᱦᱚᱸ ᱡᱮᱢᱚᱱ ᱤᱭᱟᱹ ᱛᱟᱦᱮᱱᱟ ᱾ ᱚᱱᱠᱟ ᱜᱮᱞᱮ ᱤᱭᱟᱹᱭᱟ ᱛᱟᱯᱚᱨ ᱚᱱᱟ ᱤᱭᱟᱹ ᱠᱟᱛᱮ ᱮᱫ ᱛᱟᱯᱚᱨᱮ ᱚᱱᱟ ᱞᱚᱞᱚ ᱞᱚᱞᱚ ᱤᱭᱟᱹ ᱨᱮᱞᱮ ᱤᱭᱟᱹᱭᱼᱟ, ᱪᱮᱞᱟᱝ ᱞᱮ ᱤᱭᱟᱹ ᱠᱮᱜ ᱜᱮ ᱚᱱᱟ ᱞᱚᱞᱚ ᱠᱮᱜ ᱜᱮᱞᱮ, ᱦᱮᱰᱮᱡ ᱠᱮᱜ ᱜᱮᱞᱮ᱾ ᱟᱫᱚ ᱛᱚᱠᱷᱚᱱ ᱫᱚ ᱦᱩᱭ ᱱᱟ ᱚᱱᱟ ᱫᱚ ᱾ ᱢᱟᱱᱮ ᱟᱫᱚ ᱫᱚ ᱚᱱᱟ ᱯᱤᱴᱷᱟᱹ ᱨᱮᱱᱟᱜ ᱩᱯᱚᱡᱩᱠᱛᱚ ᱦᱩᱭ ᱱᱟ᱾ ᱟᱫᱚ ᱚᱱᱟ ᱦᱚ ᱤᱭᱟᱹ ᱥᱟᱛᱮ, ᱡᱮᱢᱚᱱ ᱡᱮ ᱡᱮᱢᱚᱱ ᱟᱴᱟ, ᱯᱤᱴᱷᱟᱹ ᱪᱮᱫ ᱞᱮᱠᱟ ᱠᱚ ᱡᱩᱛᱼᱟ᱾ ᱚᱱᱟ ᱥᱟᱛᱮ ᱠᱚ ᱢᱮᱥᱟ ᱠᱮᱜ ᱜᱮ ᱾ ᱟᱫᱚ ᱠᱚ ᱯᱤᱴᱷᱟᱹᱭᱟ ᱟᱨ ᱠᱤ᱾ ᱢᱟᱱᱮ ᱚᱠᱚᱭ ᱡᱮᱢᱚᱱ ᱦᱟᱱᱤ ᱯᱚᱠᱚᱲᱟᱭ ᱵᱮᱱᱟᱣᱟ᱾ ᱚᱱᱠᱟ ᱵᱷᱟᱵ ᱛᱮ ᱦᱟᱱᱮ ᱦᱚᱞᱚᱝ ᱤᱭᱟᱹᱭᱟ, ᱦᱚᱞᱚᱝ ᱟᱴᱟ
ᱦᱳᱭ, ᱦᱳᱭ ᱜᱚᱝᱠᱮ᱾ ᱟᱫᱚ ᱚᱱᱮ ᱜᱚᱝᱠᱮ ᱢᱮᱱᱫᱚ ᱚᱱᱟ ᱛᱟᱦᱞᱮ ᱵᱟᱡᱟᱨ ᱠᱷᱚᱱ ᱚᱱᱟ ᱛᱟᱦᱞᱮ ᱯᱮ ᱠᱤᱨᱤᱧ ᱟᱹᱜᱩᱭᱟ ᱥᱮ ᱪᱮᱫ ᱚᱱᱟ ᱤᱭᱟᱹ᱾ ᱛᱮᱫ ᱡᱟᱦᱟᱸ ᱤᱭᱟᱹ ᱵᱤᱱ ᱞᱟᱹᱭ ᱠᱮᱫᱟ, ᱟᱪᱷᱟ ᱟᱪᱷᱟ ᱜᱟᱥᱟᱣᱛᱮ, ᱟᱫᱚ ᱚᱱᱟᱫᱚ ᱚᱠᱟ ᱞᱮᱠᱟ ᱜᱚᱝᱼᱼ
ᱛᱟᱦᱮᱸᱜ ᱥᱮ ᱛᱟᱞᱦᱮ ᱟᱫᱚ ᱚᱱᱟ ᱠᱚᱫᱚ ᱧᱟᱢᱚᱜ ᱜᱮᱭᱟ ᱢᱟᱱᱮ ᱡᱟᱦᱟᱸ ᱥᱮᱫ ᱚᱱᱟ ᱛᱟᱞᱮ, ᱛᱟᱞᱮ ᱡᱟᱦᱟᱸ ᱥᱮᱫ ᱠᱚ ᱵᱮᱥᱤ ᱠᱚ ᱯᱤᱴᱷᱟᱹᱭᱟ ᱚᱱᱟ ᱠᱚᱫᱚ ᱵᱮᱥᱤ ᱜᱮ ᱧᱟᱢᱚᱜᱼᱟ ᱟᱞᱮ ᱥᱮᱫ ᱫᱚ ᱡᱮᱢᱚᱱ ᱢᱳᱲ ᱠᱚᱨᱮ ᱦᱚᱸ᱾ ᱠᱚ ᱟᱹᱜᱩᱭ ᱜᱮᱭᱟ ᱚᱱᱟ ᱠᱚᱫᱚ, ᱵᱮᱥᱤ ᱛᱟᱦᱮᱱ ᱜᱮᱭᱟ ᱟᱞᱮ ᱥᱮᱫ ᱫᱚ, ᱚᱱᱟ ᱨᱮᱱᱟᱜ ᱧᱩᱛᱩᱢ ᱫᱚ ᱵᱟᱞᱤᱧ ᱞᱟᱹᱭ ᱫᱟᱲᱮᱭᱟᱜ ᱠᱟᱱᱟ ᱚᱱᱟ ᱫᱚ ᱪᱮᱫ ᱪᱮᱫ ᱧᱩᱛᱩᱢ ᱠᱟᱱᱟ ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱠᱤᱱᱛᱩ ᱚᱱᱟ ᱜᱟᱥᱟᱣᱟᱜ ᱠᱟᱱᱟ ᱚᱱᱟ᱾ ᱚᱱᱮ ᱚᱱᱟ ᱥᱤᱲᱤ ᱞᱮᱠᱟᱱᱟᱜ ᱟᱨᱠᱤ, ᱥᱤᱲᱤ ᱞᱮᱠᱟᱱᱟᱜ ᱥᱤᱥᱴᱮᱢ ᱟᱨᱠᱤ᱾
ᱟᱪᱪᱷᱟ, ᱟᱫᱚ ᱱᱟᱦᱟᱸᱜ ᱜᱚᱢᱠᱮ ᱡᱟᱦᱟᱸ ᱯᱟᱦᱴᱟ ᱥᱮᱫ ᱫᱚ ᱱᱟᱜ ᱦᱳᱭᱛᱳ ᱛᱟᱞᱮ ᱫᱟᱨᱮ ᱠᱚ ᱟᱹᱰᱤ ᱥᱟᱸᱜᱮ ᱢᱮᱱᱟᱜᱼᱟ ᱚᱱᱟ ᱫᱷᱟᱨᱮ ᱫᱚ ᱠᱤᱱᱛᱩ ᱚᱱᱟ ᱠᱚᱦᱚᱸ ᱠᱚ ᱥᱮ ᱛᱟᱞᱮ ᱫᱟᱨᱮ ᱥᱟᱶᱛᱮ ᱛᱟᱞᱮ ᱫᱟᱨᱮ ᱡᱟᱦᱱᱟᱜ ᱢᱟᱱᱮ ᱛᱚ ᱱᱟᱦᱟᱜ ᱚᱱᱟ ᱡᱚ ᱠᱚᱦᱚᱸ ᱛᱟᱦᱮᱱᱟ ᱵᱟᱝ?
ᱦᱩᱸ ᱦᱩᱸ ᱦᱩᱸ ᱟᱨ ᱚᱱᱟ ᱛᱟᱞᱮ ᱛᱟᱞᱮ ᱟᱯᱮ ᱡᱟᱦᱟᱸ ᱯᱮ ᱤᱭᱟᱹ ᱜᱟᱥᱟᱣ ᱤᱭᱟᱹ ᱠᱮᱫ ᱦᱮᱸ ᱥᱮ ᱚᱱᱟ ᱟᱯᱮ ᱫᱚ ᱡᱟᱦᱟᱸ ᱯᱮ᱾ ᱯᱮᱴᱮᱨ ᱩᱰᱩᱠᱼᱟ ᱤᱭᱟᱹᱛᱮ ᱚᱱᱟ ᱜᱟᱵᱮ ᱛᱮᱫ ᱛᱟᱯᱚᱨ ᱚᱱᱟ ᱟᱴᱷᱤ ᱛᱮᱫ ᱫᱚ ᱟᱯᱮ ᱫᱚᱯᱮ ᱜᱤᱰᱤ ᱠᱟᱜᱼᱟ ᱥᱮ ᱚᱱᱟ ᱛᱟᱞᱮ ᱯᱚᱝ ᱯᱮ ᱡᱩᱛ ᱚᱪᱚᱣᱟᱜ ᱚᱱᱮ ᱡᱟᱦᱟᱸ ᱛᱟᱞᱮ ᱯᱚᱝ᱾
ᱚ ᱚᱱᱟ ᱤᱭᱟᱹ, ᱦᱳᱭ ᱜᱚᱢᱠᱮ ᱟᱹᱰᱤ ᱢᱤᱫᱴᱮᱱ ᱱᱟᱯᱟᱭ ᱵᱮᱱ ᱞᱟᱹᱭ ᱠᱮᱫᱟ ᱚᱱᱮ ᱚᱱᱟ ᱛᱟᱱ ᱚᱱᱟ ᱡᱟᱦᱟᱸ ᱱᱟᱦᱟᱜ ᱢᱮᱱᱫᱚ ᱡᱚᱠᱷᱚᱱ ᱱᱟᱦᱟᱜ ᱟᱵᱚ ᱦᱳᱭᱛᱳ ᱱᱤᱛᱚᱜ ᱫᱚ ᱱᱟᱦᱟᱜ ᱵᱤᱞᱤᱜ ᱞᱟᱹᱜᱤᱫᱚᱜᱼᱟ ᱥᱮ ᱟᱨ
ᱦᱩᱸ ᱦᱮᱸ, ᱵᱤᱞᱤ ᱠᱟᱛᱮ ᱢᱟᱵᱚᱱ ᱜᱟᱥᱟᱣᱟ, ᱜᱟᱥᱟᱣ ᱠᱟᱛᱮ ᱟᱫᱚ ᱚᱱᱟ ᱛᱟᱞᱮ ᱯᱚᱝ ᱴᱟᱜ᱾
ᱦᱳᱭ ᱦᱳᱭ, ᱟᱫᱚ ᱱᱟᱜ ᱜᱚᱢᱠᱮ ᱚᱱᱮ ᱚᱱᱟ ᱫᱚ ᱱᱟᱜ ᱡᱚᱠᱷᱚᱱ ᱵᱤᱞᱤ ᱢᱟᱱᱮ ᱵᱤᱞᱤ ᱠᱟᱛᱮᱫ ᱱᱟᱜ ᱜᱚᱝᱠᱮ ᱚᱱᱟ ᱡᱟᱦᱟᱸ ᱤᱭᱟᱹ ᱠᱚᱫᱚ ᱱᱟᱜ ᱛᱟᱦᱮᱱᱟ ᱥᱮ ᱚᱱᱟ ᱤᱭᱟᱹ ᱢᱟᱱᱮ ᱡᱟᱝ ᱫᱚ ᱱᱟᱜ ᱞᱟᱹᱴᱩ ᱞᱟᱹᱴᱩ ᱡᱟᱝ᱾
ᱦᱩᱸ᱾
ᱢᱟᱱᱮ ᱚᱱᱟ ᱤᱭᱟᱹ ᱡᱚ ᱤᱭᱟᱹ ᱛᱮᱫ ᱡᱟᱝ ᱛᱮᱫ᱾
ᱦᱮᱸ ᱦᱮᱸ᱾
ᱟᱫᱚ ᱱᱟᱦᱟᱜ ᱜᱚᱝᱠᱮ ᱚᱱᱟ ᱫᱚ ᱢᱟᱱᱮ ᱪᱮᱫ ᱞᱮᱠᱟ ᱚᱱᱟ ᱫᱚ? ᱟᱫᱚ ᱟᱱᱮᱻ ᱢᱟᱱᱮ ᱛᱟᱦᱮᱱᱟ ᱟᱹᱰᱤ ᱫᱤᱱ ᱟᱨ ᱪᱮᱫ ᱚᱱᱟ ᱫᱚ ᱢᱟᱱᱮ ᱜᱩᱡᱩᱜᱼᱟ ᱚᱱᱟ ᱡᱟᱝ ᱛᱮᱫ ᱫᱚ᱾
ᱦᱮᱸ ᱦᱮᱸ᱾
ᱟᱫᱚ ᱡᱟᱝ ᱛᱮᱫ ᱜᱚᱢᱠᱮ ᱜᱚᱡ ᱠᱟᱛᱮᱫ ᱟᱫᱚ ᱚᱱᱟ ᱡᱩᱫᱤ ᱠᱟᱹᱴᱟᱹᱨᱤ ᱥᱮ ᱚᱱᱟ ᱴᱮᱸᱜᱚᱡ ᱛᱮ ᱡᱩᱫᱤ ᱵᱮᱱ ᱥᱟᱢᱟᱜᱟ᱾ ᱥᱟᱢᱟᱜ ᱵᱟᱲᱟ ᱠᱟᱛᱮᱫ ᱜᱚᱝᱠᱮ ᱟᱹᱰᱤ ᱪᱮᱦᱨᱟ ᱢᱤᱫᱴᱮᱱ ᱤᱭᱟᱹ ᱧᱟᱢᱚᱜᱼᱟ᱾ ᱢᱟᱱᱮ ᱥᱚᱥ ᱞᱮᱠᱟ, ᱦᱳᱭ ᱦᱳᱭ ᱦᱳᱭ, ᱦᱳᱭ ᱜᱚᱢᱠᱮ ᱚᱱᱮ ᱚᱱᱟ ᱦᱚᱸ ᱡᱚᱢ ᱨᱮ ᱦᱳᱭ ᱚᱱᱮ ᱚᱱᱟ ᱡᱚᱢ ᱨᱮᱦᱚᱸ ᱟᱹᱰᱤ ᱱᱟᱯᱟᱭ ᱵᱩᱡᱩᱜᱼᱟ᱾
ᱚ ᱟᱪᱪᱷᱟ ᱟᱪᱪᱷᱟ ᱾
ᱦᱳᱭ᱾
ᱛᱟᱦᱚᱞᱮ ᱟᱯᱮ ᱫᱚ ᱵᱮᱨᱮᱞ ᱛᱮᱫᱚ ᱯᱮ ᱡᱚᱢ ᱵᱟᱲᱟ ᱟᱠᱟᱫ ᱜᱮᱭᱟ ᱥᱮ ᱵᱟᱝ ᱚᱱᱟ ᱛᱟᱞᱮ ᱫᱚ?
ᱦᱳᱭ ᱜᱚᱝᱠᱮ ᱡᱚᱢ ᱫᱚ ᱡᱚᱢ ᱵᱟᱲᱟ ᱦᱩᱭ ᱟᱠᱟᱱᱟ ᱟᱨ ᱚᱱᱮ ᱠᱟᱹᱴᱤᱡ ᱠᱚᱨᱮ ᱫᱚᱢᱮ ᱡᱚᱢ ᱵᱟᱲᱟ ᱦᱩᱭᱩᱜ ᱠᱟᱱ ᱛᱟᱦᱮᱱᱟ᱾ ᱞᱟᱹᱭ ᱟᱠᱚ ᱪᱮᱫ ᱚᱱᱟ ᱛᱟᱞᱮ ᱡᱚᱢ ᱫᱚ ᱟᱹᱰᱤ ᱵᱷᱟᱹᱞᱮᱭᱟ ᱥᱮ ᱪᱮᱫ?
ᱦᱮᱸ ᱦᱮᱸ ᱦᱮᱸ, ᱚᱱᱟ ᱥᱤᱛᱩᱝ ᱫᱤᱱ ᱢᱟ ᱫᱚᱢᱮ ᱫᱚᱢᱮ ᱠᱚ ᱡᱚᱢ ᱜᱮᱭᱟ ᱟᱞᱮ ᱥᱮᱫ ᱟᱨ ᱚᱱᱟ ᱡᱟᱦᱟᱸ ᱠᱟᱹᱴᱤᱡ ᱠᱟᱹᱴᱤᱡ ᱜᱤᱫᱽᱨᱟᱹ ᱡᱚᱢ ᱠᱟᱛᱮᱫ ᱚᱱᱟ ᱦᱚᱸ ᱚᱱᱟ ᱚᱱᱟ ᱡᱟᱦᱟᱸ ᱤᱭᱟᱹ ᱛᱮᱫ ᱛᱟᱞᱮ ᱛᱮᱫ ᱛᱟᱦᱮᱱᱟ ᱚᱱᱟ ᱦᱚᱸ ᱵᱟᱠᱚ ᱟᱲᱟᱜᱟ᱾ ᱚᱱᱟᱛᱮ ᱚᱱᱟ ᱛᱮᱦᱚᱸ ᱚᱱᱮ ᱜᱟᱲᱤ ᱠᱚ ᱡᱩᱛᱟ ᱟᱨᱠᱤ᱾ ᱟᱯᱮ ᱥᱮᱫ ᱫᱚᱠᱚ ᱡᱩᱛ ᱜᱮᱭᱟ ᱥᱮ ᱵᱟᱝ ᱜᱟᱹᱲᱤ ᱠᱚᱫᱚ ᱚᱱᱠᱟ?
ᱮᱸᱻᱫ᱾ ᱦᱳᱭ ᱜᱚᱝᱠᱮ ᱦᱩᱰᱤᱧ ᱦᱩᱰᱤᱧ ᱜᱤᱫᱽᱨᱟᱹ ᱜᱮᱠᱚ ᱵᱮᱱᱟᱣ ᱵᱟᱲᱟᱭᱟ ᱚᱱᱟ ᱫᱚ ᱦᱚᱭᱛᱚ ᱮᱸᱜ ᱾ ᱚᱱᱠᱟ ᱵᱷᱩᱞᱟᱹᱣ ᱵᱟᱲᱟ ᱞᱟᱹᱜᱤᱫ ᱠᱚ ᱵᱮᱱᱟᱣ ᱟᱠᱚᱣᱟ᱾
ᱦᱮᱸ ᱦᱮᱸ ᱦᱮᱸ᱾ ᱱᱤᱡᱮ ᱱᱤᱡᱮ ᱵᱮᱞᱟ ᱦᱚᱸ ᱡᱩᱛ ᱵᱟᱲᱟ ᱦᱩᱭ ᱠᱟᱱᱟ ᱚᱱᱟ ᱠᱚᱛᱮ ᱠᱷᱮᱞ ᱵᱟᱲᱟ ᱦᱩᱭ ᱠᱟᱱ ᱜᱮᱭᱟ ᱠᱟᱹᱴᱤᱡ ᱠᱚᱨᱮ ᱫᱚ ᱟᱨᱠᱤ᱾
ᱦᱳᱭ ᱜᱚᱢᱠᱮ ᱚᱱᱟ ᱫᱚ ᱦᱚ ᱟᱹᱰᱤ ᱟᱹᱰᱤ ᱱᱟᱯᱟᱭ ᱵᱩᱡᱷᱟᱹᱜᱼᱟ ᱟᱨᱠᱤ ᱢᱟᱱᱮ ᱦᱩᱰᱤᱧ ᱨᱮᱫᱚ ᱚᱱᱟ ᱠᱚᱫᱚ, ᱦᱳᱭ ᱟᱨ ᱛᱟᱯᱚᱨᱮ ᱮᱸᱫ᱾ ᱱᱟᱯᱟᱭ ᱵᱩᱡᱩᱜ ᱟᱨ ᱵᱟᱝ ᱵᱩᱡᱩᱜ ᱡᱩᱫᱤ ᱮᱴᱟᱜ ᱦᱚᱲᱟᱜ ᱡᱩᱫᱤ ᱛᱟᱦᱮᱱᱟ ᱡᱟᱦᱟᱸ ᱞᱮᱠᱟ ᱜᱮ ᱢᱮᱱᱠᱷᱟᱱ ᱚᱱᱟ ᱫᱚ ᱢᱟᱱᱮ ᱵᱮᱥ ᱵᱟᱝ ᱧᱮᱞᱚᱜ ᱨᱮᱦᱚᱸ ᱛᱟᱹᱣ ᱢᱟᱼᱼ ᱢᱟᱱᱮ ᱢᱚᱱᱮ ᱦᱩᱭᱩᱜᱼᱟ ᱡᱮ ᱤᱧᱟᱹᱜ ᱦᱚᱸ ᱛᱟᱦᱮᱸ ᱞᱮᱱᱠᱷᱟᱱ ᱥᱮ ᱟᱹᱞᱤᱧᱟᱜ ᱦᱚᱸ ᱛᱟᱦᱮᱸ ᱞᱮᱱᱠᱷᱟᱱ ᱠᱟᱹᱴᱤᱡ ᱵᱷᱟᱹᱞᱤᱜᱼᱟ᱾ ᱦᱳᱭ ᱚᱱᱮ ᱟᱱᱠᱟ ᱦᱳᱭ ᱟᱫᱚ ᱱᱟᱜ ᱜᱚᱢᱠᱮ ᱵᱤᱨ ᱵᱩᱨᱩ ᱠᱷᱚᱱᱟᱜ ᱢᱮᱱᱫᱚ
ᱟᱹᱰᱤ ᱜᱚᱴᱟᱝ ᱱᱚᱜ-ᱚᱱᱟ ᱨᱟᱱᱵᱟᱱ ᱡᱟᱹᱲᱤ ᱵᱩᱴᱤ, ᱨᱮᱦᱮᱫ ᱡᱟᱹᱲᱤ ᱵᱟᱹᱴᱤ ᱠᱚᱵᱚᱱ ᱢᱮᱱᱫᱚ ᱥᱮᱫᱟᱭ ᱦᱟᱯᱲᱟᱢ ᱠᱚ ᱡᱟᱦᱟᱸ ᱞᱮᱠᱟ ᱠᱚ ᱦᱳᱭᱛᱳ᱾ ᱟᱠᱟ ᱫᱚ ᱱᱟᱜ ᱫᱚᱢᱮ ᱮᱠᱴᱟ ᱞᱟᱦᱟ ᱛᱮ ᱱᱟᱜ ᱴᱟᱠᱟ ᱠᱟᱹᱣᱰᱤ ᱫᱚ ᱵᱟᱭ ᱛᱟᱦᱮᱸ ᱠᱟᱱᱟ ᱛᱚ᱾
ᱦᱩᱸ
ᱟᱫᱚ ᱡᱟᱦᱟᱸ ᱞᱮᱠᱟ ᱦᱳᱭᱛᱳ ᱵᱤᱨᱼ ᱵᱩᱨᱩ ᱨᱮᱱᱟᱜ ᱡᱚᱼ ᱵᱤᱞᱤᱭᱟ ᱛᱟᱯᱚᱨᱮ ᱱᱟᱜ ᱜᱚᱢᱠᱮ ᱩᱱ ᱥᱮᱫᱟᱭ ᱦᱟᱯᱲᱟᱢ ᱚᱱᱟ ᱦᱩᱲᱩ ᱠᱚᱦᱚᱸ ᱥᱟ ᱪᱟᱣᱞᱮ ᱠᱚ ᱫᱚᱢᱮ ᱩᱰᱟᱹᱝ ᱫᱚ ᱵᱟᱝ ᱦᱩᱭᱩᱜ ᱛᱟᱦᱮᱱᱟ ᱞᱟᱹᱭᱟᱠᱚ᱾ ᱟᱨ ᱱᱚ ᱱᱚᱜᱼᱚ ᱱᱚᱣᱟ ᱞᱟᱹᱭᱠᱚ ᱡᱚᱸᱰᱨᱟ ᱠᱚᱜᱮ ᱦᱩᱭᱩᱜ ᱛᱟᱦᱮᱱᱟ ᱟᱫᱚ ᱱᱤᱭᱟᱹᱜᱮ ᱵᱟᱨᱚ ᱢᱟᱥ ᱞᱮ ᱫᱟᱜ ᱢᱟᱲᱤᱡᱮᱫ ᱛᱟᱦᱮᱱᱟ᱾
ᱦᱮᱸ ᱦᱮᱸ ᱞᱟᱹᱭ ᱟᱠᱚ ᱢᱟ ᱵᱟᱝᱢᱟ ᱚᱱᱟ ᱡᱚᱱᱰᱨᱟ ᱫᱟᱠᱟ ᱡᱟᱦᱟᱸ ᱦᱮᱸ ᱥᱮ ᱚᱱᱟ ᱚᱱᱟ ᱚᱱᱟ ᱚᱱᱟ ᱫᱟᱜᱟ ᱠᱟᱛᱮᱫ ᱚᱱᱟ ᱤᱭᱟᱹ ᱤᱭᱟᱹ ᱡᱚᱱᱰᱨᱟ ᱫᱚ ᱵᱟᱠᱚ ᱡᱚᱢᱟ ᱩᱱᱠᱩ ᱫᱚ᱾ ᱢᱟᱱᱮ ᱚᱱᱟ ᱫᱟᱜ ᱛᱮᱫ ᱡᱟᱦᱟᱸ ᱛᱚᱭᱨᱤᱜᱼᱟ ᱦᱮᱸᱥᱮ ᱚᱱᱟ ᱫᱟᱜ ᱛᱮᱫ ᱧᱩ ᱠᱟᱛᱮ ᱜᱮᱠᱚ ᱩᱱᱠᱩ ᱫᱚᱠᱚ ᱛᱟᱦᱮᱱ ᱛᱟᱦᱮᱸᱫ ᱞᱟᱦᱟ ᱛᱮᱠᱚ ᱞᱟᱹᱭᱟ ᱵᱟᱝᱢᱟ ᱟᱨᱚ ᱚᱱᱟ ᱡᱚᱸᱰᱨᱟ ᱛᱮᱫ ᱛᱟᱦᱮᱱᱟ ᱡᱚᱸᱰᱨᱟ ᱫᱟᱠᱟ ᱡᱟᱦᱟᱸ ᱠᱚ ᱞᱟᱹᱭᱟᱫ ᱠᱟᱱ ᱚᱱᱟ ᱫᱚ ᱟᱨᱚ ᱚᱱᱟ ᱚᱱᱟ ᱫᱚᱠᱚ ᱛᱟᱥᱮ ᱨᱚᱦᱚᱲ ᱠᱟᱛᱮ ᱟᱨᱚ ᱠᱚ ᱤᱥᱤᱱᱟ ᱚᱱᱟᱜᱮ᱾
ᱦᱳᱭ ᱜᱚᱝᱠᱮ ᱚᱱᱟᱫᱚ ᱟᱹᱰᱤ ᱵᱮᱥ ᱵᱩᱡᱩᱜᱼᱟ᱾
ᱦᱩᱸ ᱦᱩᱸ
ᱦᱮᱸ ᱦᱮᱸ ᱟᱞᱮ ᱯᱟᱦᱴᱟ ᱥᱮᱫ ᱚᱱᱟ ᱤᱭᱟᱹ ᱱᱚᱛᱮ ᱦᱚᱸ ᱱᱟᱜ ᱚᱱᱟ ᱫᱚ ᱢᱟᱱᱮ ᱫᱟᱜ ᱢᱟᱹᱲᱤᱡ ᱵᱟᱲᱟᱭ ᱜᱮᱭᱟᱞᱮ ᱟ ᱟᱫᱚ ᱚᱱᱟ ᱱᱟᱜ ᱥᱮᱫᱟᱭ ᱯᱟᱦᱴᱟ ᱨᱮᱱᱟᱜ ᱦᱳᱭᱛᱳ ᱥᱮᱫᱟᱭ ᱫᱚ ᱱᱟᱜ ᱦᱚᱭᱛᱳ ᱚᱱᱟ ᱥᱚᱯᱛᱟᱦᱚ ᱨᱮ ᱞᱟᱹᱭᱟᱠᱚ ᱮᱸᱜ ᱢᱤᱫ ᱫᱷᱟᱣ ᱠᱚ ᱫᱟᱠᱟᱭᱮᱫ ᱛᱟᱦᱮᱱᱟ ᱥᱮ ᱚᱠᱟᱞᱮᱠᱟ ᱚᱱᱠᱟ ᱞᱤᱧ ᱟᱸᱡᱚᱢ ᱵᱟᱲᱟ ᱠᱚᱣᱟ᱾
ᱚ ᱟᱪᱪᱷᱟ ᱟᱪᱷᱟ᱾
ᱟᱫᱚ ᱱᱚᱜᱼᱚᱱᱠᱟ ᱠᱟᱛᱮᱫ ᱜᱮ ᱫᱟᱞᱮ ᱢᱮᱱᱫᱚ, ᱵᱤᱨᱵᱩᱨᱩ ᱨᱮᱱᱟᱜ ᱡᱚᱢ ᱵᱤᱞᱤ ᱛᱮᱜᱮ ᱡᱚᱼ ᱵᱤᱞᱤ ᱠᱚ ᱡᱚᱢ ᱠᱚᱛᱮᱜ ᱜᱮ ᱠᱚ ᱛᱟᱦᱮᱸ ᱠᱟᱱᱟ ᱛᱚ ᱟᱫᱚ ᱚᱱᱟ ᱪᱤᱠᱟᱹ ᱱᱟᱦᱟᱜ, ᱚᱱᱟ ᱨᱟᱱ ᱠᱚ ᱡᱟᱹᱲᱤ ᱵᱩᱴᱤ ᱠᱚ ᱱᱩᱠᱩ ᱦᱳᱭᱛᱳ ᱦᱟᱸᱥᱯᱟᱛᱟᱞ ᱠᱷᱟᱱᱟ ᱫᱚ ᱱᱟᱜ ᱰᱟᱠᱛᱟᱨ ᱠᱷᱟᱱᱟ ᱫᱚ ᱵᱟᱠᱚᱥ ᱴᱟᱠᱟ ᱠᱟᱹᱣᱰᱤ ᱚᱵᱷᱟᱵ ᱛᱮ ᱱᱟᱜ ᱵᱟᱠᱚ ᱥᱮᱱ ᱫᱟᱲᱮᱜ ᱛᱟᱦᱮᱱᱟ᱾
ᱦᱩᱸ
ᱟᱫᱚ ᱚᱱᱟ ᱪᱤᱠᱟᱹ ᱱᱚᱜ-ᱚᱱᱟ ᱵᱤᱨ ᱵᱩᱨᱩ ᱠᱚᱨᱮᱱᱟᱜ ᱜᱮ ᱨᱟᱱ ᱠᱚ ᱟᱫᱚ ᱱᱟᱜ ᱜᱚᱢᱠᱮ ᱟᱯᱮ ᱯᱟᱦᱟᱴᱟ ᱥᱮᱫ ᱫᱚ ᱱᱟᱜ ᱨᱟᱱ ᱠᱚᱫᱚ ᱚᱠᱟ ᱞᱮᱠᱟ ᱪᱮᱫ ᱪᱮᱫ ᱚᱱᱠᱟ ᱨᱟᱱ ᱠᱚᱯᱮ ᱧᱟᱢ ᱵᱟᱲᱟᱭ ᱛᱟᱵᱚᱱᱟ?
ᱟᱞᱮᱥᱮᱫ ᱫᱚ ᱡᱩᱲᱤ ᱵᱩᱴᱤ ᱵᱚᱞᱛᱮ ᱫᱚ ᱡᱟᱦᱟᱸ ᱯᱚᱡᱚ ᱫᱟᱨᱮ ᱠᱚ ᱢᱮᱛᱟᱜ ᱠᱟᱱᱟ ᱟᱨᱠᱤ ᱦᱮᱸ ᱥᱮ ᱚᱱᱟ ᱯᱚᱡᱚ ᱫᱟᱨᱮ ᱛᱮᱦᱚᱸ ᱚᱱᱟ ᱨᱮᱱᱟᱜ ᱪᱷᱟᱞ ᱡᱟᱦᱟᱸ ᱢᱮᱱᱟᱜᱼᱟ ᱯᱚᱡᱚ ᱫᱟᱨᱮ ᱨᱮᱱᱟᱜ ᱪᱷᱟᱞ ᱦᱮᱸᱥᱮ ᱾
ᱟᱪᱪᱷᱟ
ᱦᱚᱸ ᱟᱞᱮ ᱟᱞᱮᱥᱮᱫ ᱫᱚᱠᱚ, ᱢᱟᱱᱮ ᱠᱤᱪᱷᱩ ᱦᱚᱲ ᱫᱚᱠᱚ ᱟᱠᱷᱨᱤᱧᱟ ᱟᱨ ᱡᱟᱦᱟᱸ ᱚᱲᱟᱜ ᱥᱩᱨ ᱥᱩᱨ ᱛᱮ ᱛᱟᱦᱮᱱᱟ ᱚᱱᱟ ᱯᱚᱡᱟᱹ ᱫᱟᱨᱮ ᱫᱚᱠᱚ ᱫᱚᱦᱚ ᱠᱟᱜ-ᱟ ᱟᱨᱠᱤ ᱡᱟᱦᱟᱸᱭ ᱡᱟᱦᱟᱸᱭ ᱵᱚᱞ ᱠᱚᱠᱚ ᱠᱷᱮᱞ ᱜᱮᱭᱟ ᱢᱟᱱᱮ ᱵᱚᱞ ᱠᱚᱫᱚ ᱥᱟᱱᱟᱢ ᱠᱚ ᱦᱚᱲ ᱠᱚᱵᱚᱱ ᱠᱷᱮᱞ ᱵᱟᱲᱟ ᱟᱠᱟᱫ ᱜᱮᱭᱟ ᱠᱤᱝᱵᱟ ᱠᱷᱮᱞᱮᱫ ᱜᱮᱭᱟ ᱵᱚᱱ᱾ ᱴᱷᱤᱠ ᱟᱪᱷᱮ ᱛᱟᱦᱞᱮ ᱚᱱᱟ ᱵᱚᱞ ᱠᱷᱮᱞ ᱥᱚᱢᱚᱭ ᱡᱚᱠᱷᱚᱱ ᱢᱚᱪᱠᱟᱜᱼᱟ ᱟᱨᱠᱤ ᱦᱮᱸᱥᱮ, ᱚᱱᱟ ᱠᱚ ᱞᱟᱹᱭᱟ ᱵᱟᱝᱢᱟ ᱚᱱᱟ ᱚᱱᱟ ᱤᱭᱟᱹ ᱠᱟᱛᱮᱫ ᱚᱱᱟ ᱪᱮᱫ ᱠᱚ ᱞᱟᱹᱭᱟᱹ
ᱦᱳᱭ ᱜᱚᱢᱠᱮ ᱦᱟᱯᱮ ᱦᱟᱯᱮ ᱦᱮᱸ ᱤᱭᱟᱹ ᱜᱚᱝᱠᱮ ᱠᱮ ᱤᱭᱟᱹ ᱢᱟ ᱤᱭᱟᱹ ᱫᱟᱨᱮ ᱨᱮᱱᱟᱜ ᱧᱩᱛᱩᱢ ᱠᱟᱹᱴᱤᱡ ᱞᱟᱹᱭ ᱵᱮᱱ ᱟᱨ ᱢᱤᱫ ᱫᱷᱟᱣ? ᱵᱟᱹᱞᱤᱧ ᱴᱷᱤᱠᱟᱹ ᱞᱮᱫᱟ᱾ ᱟᱪᱪᱷᱟ ᱯᱚᱡᱚ ᱫᱟᱨᱮ ᱟᱫᱚ ᱱᱟᱦᱟᱜ ᱜᱚᱝᱠᱮ ᱯᱚᱡᱚ ᱫᱟᱨᱮ ᱫᱚ ᱚᱱᱟ ᱫᱚ ᱦᱟᱜ, ᱚᱠᱟᱴᱟᱜ ᱵᱚᱱ ᱢᱮᱛᱟᱜ ᱠᱟᱱᱟ ᱚᱱᱟ ᱴᱷᱤᱠ ᱠᱟᱹᱴᱤᱡ ᱟᱹᱞᱤᱧ ᱦᱚᱸ ᱠᱟᱹᱴᱤᱡ ᱫᱚᱢᱮ ᱮᱠᱴᱟ
ᱯᱚᱡᱚ ᱫᱟᱨᱮ ᱫᱚ ᱵᱚᱞ ᱛᱮ ᱫᱚ ᱢᱟᱱᱮ ᱪᱮᱫᱠᱟᱞᱤᱧ ᱞᱟᱹᱭᱟ ᱥᱟᱠᱟᱢ ᱫᱚ ᱵᱚᱞᱛᱮ ᱞᱮᱸᱡᱮᱨ ᱜᱮ ᱥᱟᱠᱟᱢ ᱦᱩᱭᱩᱜᱼᱟ ᱴᱷᱤᱠ ᱟᱪᱷᱮ ᱾ ᱟᱨ ᱚᱱᱟ ᱪᱷᱟᱞ ᱴᱟᱜ ᱫᱚ ᱢᱟᱱᱮ ᱚᱱᱟ ᱠᱟᱹᱴᱤᱡ ᱪᱤᱴ ᱪᱤᱴ ᱵᱷᱟᱵ ᱦᱩᱭᱩᱜᱼᱟ᱾ ᱴᱷᱤᱠ ᱟᱪᱷᱮ ᱚᱱᱟ ᱪᱷᱟᱞ ᱢᱟᱱᱮ ᱫᱟᱨᱮ ᱫᱚ ᱢᱚᱴᱟᱜᱼᱟ ᱢᱟᱱᱮ ᱡᱮᱢᱚᱱ ᱩᱯᱚᱨ ᱠᱚ ᱤᱭᱟᱹ ᱫᱚᱦᱚ ᱦᱚᱪᱚ ᱫᱟᱲᱮᱭᱟᱜᱼᱟ ᱫᱟᱨᱮ᱾ ᱠᱤᱢᱵᱟ ᱡᱩᱫᱤ ᱡᱟᱦᱟᱸ ᱠᱚ ᱢᱟᱜ ᱜᱤᱰᱤ ᱠᱟᱜᱼᱟ ᱦᱮᱸ ᱠᱤᱱᱛᱩ ᱫᱟᱨᱮ ᱫᱚ ᱢᱚᱴᱟᱜᱼᱟ, ᱠᱤᱱᱛᱩ ᱚᱱᱟ ᱯᱚᱡᱚ ᱪᱷᱟᱞ ᱡᱟᱦᱟᱸ ᱦᱮᱸᱥᱮ᱾ ᱚᱱᱟ ᱪᱷᱟᱞ ᱫᱚ ᱪᱷᱟᱲᱟᱣ ᱠᱟᱛᱮ ᱚᱱᱟ ᱠᱚᱴᱮᱡ ᱜᱩᱸᱰᱟᱹ ᱠᱟᱛᱮ ᱠᱟᱹᱴᱤᱡ ᱦᱮᱰᱮᱡ ᱦᱚᱪᱚ ᱠᱟᱛᱮ ᱚᱱᱟ ᱠᱟᱴᱟ ᱠᱚᱨᱮ ᱞᱟᱜᱟᱣ ᱞᱮᱠᱷᱟᱱ ᱚᱱᱟ ᱢᱚᱪᱠᱟᱣ ᱴᱷᱤᱠᱚᱜᱼᱟ᱾ ᱚᱱᱟ ᱱᱤᱡᱮ ᱠᱚᱦᱚᱸ ᱞᱟᱜᱟᱣ ᱵᱟᱲᱟ ᱦᱩᱭ ᱠᱟᱱᱟ ᱛᱤ ᱠᱚ ᱢᱚᱪᱠᱟᱣ ᱵᱟᱲᱟ ᱦᱩᱭ ᱠᱟᱱᱟᱱ ᱜᱮᱭᱟ ᱠᱷᱮᱞ ᱠᱚᱨᱮ ᱟᱨᱠᱤ᱾
ᱟᱫᱚ ᱟᱫᱚ ᱜᱚᱢᱠᱮ ᱛᱤᱱ ᱫᱤᱱ ᱛᱮ ᱚᱱᱟ ᱫᱚ ᱴᱷᱤᱠ ᱢᱟᱱᱮ ᱴᱷᱤᱠᱚᱜᱼᱟ ᱚᱱᱟ ᱫᱚ?
ᱚᱱᱟ ᱫᱚ ᱴᱷᱤᱠᱚᱜᱼᱟ ᱢᱚᱴᱟᱢᱩᱴᱤ ᱤᱭᱟᱹ ᱵᱟᱨ ᱯᱮ ᱫᱤᱱ ᱫᱚ ᱢᱚᱴᱟᱢᱩᱴᱤ ᱞᱟᱜᱟᱜ ᱜᱮᱭᱟ ᱢᱤᱫ ᱫᱤᱱ ᱵᱤᱱ ᱞᱟᱜᱟᱣᱟ ᱴᱷᱤᱠ ᱵᱤᱱ ᱵᱮᱥ ᱵᱩᱡᱟ ᱟᱫᱚ ᱢᱟᱱᱮ ᱫᱚᱦᱚ ᱟᱹᱵᱤᱱ ᱚᱱᱟᱥᱛᱮ ᱚᱱᱟᱥᱛᱮ ᱵᱤᱱ ᱡᱟᱦᱟᱱᱟᱜ ᱜᱮᱸᱫᱽᱨᱮᱡ ᱠᱚᱛᱮ ᱵᱤᱱ ᱛᱚᱞᱟ᱾
ᱦᱳᱭ ᱦᱳᱭ ᱟᱫᱚ ᱦᱜ ᱜᱚᱝᱠᱮ ᱟᱹᱞᱤᱧ ᱦᱟᱸᱜ ᱫᱚ ᱱᱟᱦᱱᱟᱜ ᱢᱚᱴᱟᱢᱩᱴᱤ ᱫᱩ ᱥᱟᱞ ᱜᱟᱱ ᱦᱩᱭᱮᱱ ᱛᱟᱹᱞᱤᱧᱟ ᱦᱳᱭ ᱥᱮ᱾ ᱟᱫᱚ ᱚᱱᱟ ᱪᱤᱠᱟᱹ ᱱᱟᱜ ᱟᱫᱚ ᱟᱵᱮᱱ ᱴᱷᱮᱱ ᱠᱷᱚᱱ ᱵᱮᱥ ᱧᱚᱜ ᱞᱤᱧ ᱠᱩᱞᱤ ᱵᱩᱡᱷᱟᱹᱣ ᱡᱚᱱᱚᱜ ᱠᱟᱱᱟ ᱚᱱᱟ ᱫᱚ᱾
ᱚ ᱟᱪᱪᱷᱟ ᱟᱪᱪᱷᱟ ᱯᱚᱡᱚ ᱫᱟᱨᱮ ᱢᱮᱱᱟᱜ? ᱠᱷᱟᱱ ᱛᱟᱞᱦᱮ ᱚᱱᱟ ᱯᱚᱡᱚ ᱫᱟᱨᱮ ᱥᱩᱨ ᱥᱩᱯᱩᱨ ᱠᱚᱨᱮ ᱠᱩᱞᱤ ᱠᱚᱵᱤᱱ᱾
ᱟᱪᱪᱷᱟ ᱟᱪᱪᱷᱟ ᱟᱫᱚ ᱱᱟᱜ ᱜᱚᱝᱠᱮ ᱚᱱᱟ ᱫᱚ ᱚᱠᱟ ᱟᱪᱪᱷᱟ ᱜᱚᱝᱠᱮ ᱚᱱᱟ ᱫᱚ ᱢᱟᱱᱮ ᱢᱟᱱᱮ ᱚᱠᱟ ᱞᱮᱠᱟᱛᱮ ᱢᱟᱱᱮ ᱚᱱᱟ ᱠᱟᱹᱴᱤᱡ ᱢᱮᱱᱫᱚ ᱚᱱᱟᱞᱤᱧ ᱵᱮᱵᱚᱦᱟᱨᱟ ᱟᱨ ᱪᱮᱫ?
ᱚᱱᱟ ᱫᱚ ᱵᱮᱵᱚᱦᱟᱨ ᱵᱚᱞᱛᱮ ᱫᱚ ᱟᱵᱤᱱ ᱫᱚ ᱯᱚᱡᱚ ᱫᱟᱨᱮ ᱵᱤᱱ ᱧᱟᱢ ᱞᱮᱠᱷᱟᱱ ᱡᱟᱦᱟᱸᱭ ᱡᱩᱫᱤ ᱵᱤᱱ ᱠᱩᱞᱤ ᱠᱚᱣᱟ᱾
ᱦᱳᱭ
ᱯᱚᱡᱚ ᱵᱤᱱ ᱯᱚᱡᱚ ᱫᱟᱨᱮ ᱵᱤᱱ ᱧᱟᱢ ᱠᱮᱫᱟ ᱚᱱᱟ ᱚᱱᱟ ᱠᱟᱹᱴᱟᱹᱨᱤ ᱠᱤᱝᱵᱟ ᱡᱟᱦᱟᱱᱟᱜ ᱵᱤᱱ ᱤᱫᱤ ᱠᱤᱮᱫᱟ᱾ ᱚᱱᱟᱵᱤᱱ ᱪᱷᱟᱞ ᱵᱤᱱ ᱪᱷᱟᱲᱟᱣ ᱠᱮᱫᱟ ᱯᱚᱨᱤᱢᱟᱱ ᱢᱚᱛᱚ ᱟᱨᱠᱤ ᱢᱟᱱᱮ ᱵᱮᱥᱤ ᱦᱚᱸ ᱵᱟᱝ ᱟᱫᱚ ᱢᱟᱱᱮ ᱡᱮᱢᱚᱱ ᱵᱤᱱ ᱞᱟᱜᱟᱣᱟ ᱟᱨᱠᱤ ᱵᱩᱡᱟᱵᱤᱱ ᱚᱱᱟ ᱛᱤᱱᱟᱹᱜ ᱜᱟᱱ ᱞᱟᱜᱟᱜᱼᱟ᱾ ᱛᱤᱱᱟᱹᱜ ᱢᱟᱨᱟᱝ ᱡᱟᱭᱜᱟ ᱛᱮ ᱵᱤᱱ ᱵᱟᱡᱟᱣ ᱟᱠᱟᱱᱟ ᱛᱟᱦᱚᱞᱮ ᱚᱱᱟᱵᱤᱱ ᱤᱭᱟᱹ ᱤᱭᱟᱹ ᱠᱮᱫᱟ᱾ ᱛᱟᱞᱦᱮ ᱚᱱᱟᱵᱤᱱ ᱟᱹᱜᱩ ᱠᱮᱫᱟ ᱚᱱᱟ ᱚᱲᱟᱜ ᱨᱮ ᱟᱹᱜᱩ ᱠᱟ ᱠᱟᱛᱮᱜ ᱚᱱᱟ ᱜᱩᱲᱜᱩ ᱫᱷᱤᱨᱤ ᱠᱤᱱᱵᱟ ᱡᱟᱦᱟᱱᱟᱜ ᱫᱷᱤᱨᱤ ᱛᱮ ᱚᱱᱟ ᱵᱮᱤᱱ ᱠᱚᱴᱮᱡ ᱜᱩᱸᱰᱟᱹ ᱠᱮᱫᱟ ᱚᱱᱟ ᱪᱷᱟᱞᱴᱟᱜ ᱦᱮᱸᱥᱮ ᱟᱨ ᱠᱟᱹᱴᱤᱡ ᱤᱭᱟᱹ ᱠᱟᱹᱴᱤᱡ ᱦᱟᱞᱠᱟ ᱫᱟᱜ ᱨᱮᱵᱤᱱ ᱤᱭᱟᱹ ᱠᱮᱫᱟ ᱚᱱᱟ ᱦᱮᱰᱮᱡ ᱦᱚᱪᱚ ᱠᱮᱫᱟ ᱵᱤᱱ᱾ ᱦᱟᱞᱠᱟ ᱢᱟᱱᱮ ᱠᱚᱢ ᱧᱚᱜ ᱟᱨᱠᱤ ᱦᱮᱸ ᱡᱮᱢᱚᱱ ᱤᱭᱟᱹ ᱤᱭᱟᱹ ᱫᱚ ᱟᱞᱚ ᱛᱟᱦᱮᱱ ᱢᱟ ᱚᱱᱟ ᱫᱟᱜ ᱠᱚᱫᱚ ᱟᱞᱚ ᱛᱟᱦᱮᱱ ᱢᱟ ᱢᱟᱱᱮ ᱟᱸᱡᱮᱫ ᱩᱛᱟᱹᱨᱚᱜ ᱢᱟ ᱛᱟᱦᱚᱞᱮ ᱚᱱᱟ ᱫᱚ ᱪᱤᱴ ᱪᱤᱴ ᱵᱷᱟᱵᱽ ᱦᱩᱭᱩᱜᱼᱟ, ᱛᱟᱯᱚᱨᱮ ᱪᱤᱴ ᱪᱤᱴ ᱵᱷᱟᱵᱽ ᱟᱫᱚ ᱡᱟᱦᱟᱸᱨᱮ ᱚᱱᱟᱵᱤᱱ ᱵᱟᱡᱟᱣ ᱟᱠᱟᱱ ᱛᱟᱦᱚᱞᱮ ᱚᱱᱟ ᱚᱱᱟ ᱨᱮᱵᱤᱱ ᱞᱟᱜᱟᱣᱟᱜ ᱠᱷᱟᱱ ᱴᱷᱤᱠᱚᱜᱼᱟ ᱟᱨᱠᱤ᱾
ᱚ ᱟᱪᱪᱷᱟ ᱟᱫᱚ ᱚᱱᱟᱫᱚ ᱜᱚᱝᱠᱮ ᱨᱤᱫ ᱜᱩᱸᱰᱟᱹ ᱦᱩᱭᱩᱜᱼᱟ ᱥᱮ ᱪᱮᱫ?
ᱦᱮᱸ ᱨᱤᱫ ᱩᱱᱟᱹᱜ ᱩᱱᱟᱹᱜ ᱜᱩᱸᱰᱟᱹ ᱦᱚᱸ ᱵᱟᱝ ᱞᱟᱜᱟᱜᱼᱟ ᱢᱟᱱᱮ ᱮᱢᱱᱤ ᱦᱟᱞᱠᱟ ᱢᱟᱱᱮ ᱠᱚᱴᱮᱡᱭᱟᱜ ᱞᱮᱠᱟ ᱢᱟᱱᱮ ᱡᱮᱢᱚᱱ ᱛᱤ ᱠᱚᱨᱮᱜ ᱵᱟᱹᱭᱥᱟᱹᱜ ᱢᱟ ᱟᱨᱠᱤ᱾
ᱟᱪᱪᱷᱟ ᱢᱟᱱᱮ ᱞᱮᱴ ᱞᱮᱴᱚᱜ ᱢᱟ᱾ ᱟᱪᱪᱷᱟ ᱜᱚᱝᱠᱮ ᱟᱹᱰᱤᱜᱟᱱ ᱚᱠᱛᱚ ᱦᱚᱸ ᱱᱟᱜ ᱦᱩᱭᱮᱱ ᱛᱟᱞᱟᱝᱟ᱾
ᱛᱚ ᱞᱟᱵᱤᱜ